ᱦᱮᱞᱳ! ᱦᱳᱭ ᱡᱚᱦᱟᱨ ᱦᱳᱭ ᱡᱚᱦᱟᱨ ᱜᱮ, ᱪᱮᱫ ᱞᱮᱠᱟ ᱱᱟᱯᱟᱭ ᱵᱟᱲᱟᱭ ᱜᱮ ᱢᱮᱱᱟᱜ ᱵᱮᱱᱟ?
ᱦᱮᱸ ᱱᱟᱯᱟᱭ ᱵᱟᱲᱟ ᱜᱮ, ᱨᱚᱲ ᱠᱚ ᱵᱷᱟᱜᱮ ᱴᱷᱤᱠ ᱜᱮᱵᱮᱱ ᱟᱸᱡᱚᱢ ᱫᱟᱥᱮ ᱚᱠᱟᱞᱮ ᱞᱮᱠᱟ?
ᱦᱳᱭ ᱨᱚᱲ ᱠᱚᱫᱚ ᱟᱹᱰᱤ ᱴᱷᱤᱠ ᱜᱮ ᱵᱷᱟᱜᱤ ᱜᱮ ᱟᱸᱡᱚᱢᱚᱜ ᱠᱟᱱᱟ ᱾ ᱱᱚᱛᱮ ᱟᱹᱞᱤᱧ ᱯᱟᱦᱴᱟ ᱥᱮᱫ ᱪᱮᱫ ᱞᱮᱠᱟ ᱟᱸᱡᱚᱢᱚᱜ ᱠᱟᱱᱟ?
ᱟᱹᱞᱤᱱ ᱯᱟᱦᱟᱴᱟ ᱥᱮᱫ ᱠᱷᱚᱱ ᱦᱚᱸ ᱱᱟᱯᱟᱭ ᱜᱮ ᱟᱸᱡᱚᱢᱚᱜ ᱠᱟᱱᱟ ᱾
ᱦᱳᱭ, ᱛᱟᱦᱚᱞᱮ ᱠᱤᱫᱩᱜ ᱠᱚ ᱡᱚᱢ ᱵᱟᱲᱟ ᱦᱩᱭᱱᱟ ᱥᱮ ᱟᱹᱣᱨᱤ ᱫᱟᱠᱟ?
ᱟᱹᱣᱨᱤ ᱟᱹᱣᱨᱤ ᱜᱮ ᱾ ᱟᱹᱵᱤᱱ?
ᱟᱹᱞᱤᱧ ᱦᱚᱸ ᱱᱚᱜᱼᱚᱭ ᱡᱚᱢ ᱵᱟᱲᱟ ᱠᱟᱛᱮᱫ ᱱᱚᱜᱼᱚᱭ ᱡᱤᱨᱟᱹᱣ ᱵᱟᱲᱟ ᱦᱩᱭ ᱟᱠᱟᱱᱟ ᱾ ᱟᱨ ᱱᱚᱜᱼᱚᱭ ᱨᱚᱯᱚᱲ ᱦᱩᱭᱩᱜ ᱠᱟᱱᱟ ᱟᱢ ᱥᱟᱶ ᱛᱮᱜᱮ ᱱᱟᱦᱟᱜ ᱾
ᱦᱳᱭ ᱾ ᱚᱱᱟ ᱦᱚᱸ ᱱᱟᱯᱟᱭ ᱜᱮ ᱟᱨ ᱚᱲᱟᱜ ᱦᱚᱲ ᱠᱚᱵᱤᱱ ᱡᱚᱢ ᱢᱟᱱᱮ ᱡᱚᱢ ᱠᱮᱫ ᱛᱟᱵᱚᱱᱟ ᱠᱚᱥᱮ ᱵᱟᱝ?
ᱦᱳᱭ ᱡᱚᱢ ᱠᱩ ᱞᱟᱜᱟᱣ ᱠᱟᱱᱟ ᱱᱟᱦᱟᱜ ᱾ ᱟᱫᱚ ᱦᱤᱛᱚᱜ ᱫᱚ ᱡᱚᱛᱚ ᱦᱚᱲ ᱜᱮ ᱵᱟᱹᱭ ᱵᱟᱹᱭᱛᱮ ᱡᱚᱢ ᱦᱩᱭᱱᱟ ᱵᱚᱞᱮ ᱾ ᱚᱱᱛᱮ ᱡᱚᱢ ᱵᱟᱲᱟ ᱦᱩᱭᱱᱟ ᱥᱮ ᱟᱹᱣᱨᱤ? ᱚ ᱾
ᱤᱧ ᱥᱮᱫ
ᱛᱟᱦᱚᱞᱮ
ᱟᱞᱤᱧ ᱫᱚ ᱟᱹᱣᱨᱤ ᱞᱤᱧ ᱡᱚᱢᱟ, ᱦᱳᱭ ᱞᱮᱭᱵᱤᱱ ᱾
ᱛᱟᱦᱚᱞᱮ ᱤᱭᱟᱹ ᱪᱮᱫ ᱠᱚ ᱢᱮᱱᱟ! ᱛᱚᱵᱮ ᱡᱟᱦᱟᱱᱟᱜ ᱥᱟᱠᱟᱢ ᱱᱤᱭᱮ ᱠᱟᱛᱷᱟ ᱦᱩᱭ ᱞᱮᱱᱠᱷᱟᱱ ᱵᱟᱛᱨᱟ ᱦᱩᱭ ᱠᱚᱜᱼᱟ ᱾
ᱥᱟᱠᱟᱢ ᱵᱚᱞᱛᱮ ᱢᱟᱱᱮ ᱵᱟᱹᱧ ᱵᱩᱡᱽ ᱞᱮᱜᱼᱟ ᱵᱟᱧ ᱵᱩᱡᱽ ᱞᱮᱜᱼᱟ? ᱚ ᱴᱚᱯᱤᱠ ᱦᱳᱭ ᱴᱚᱯᱤᱠ ᱱᱤᱭᱮ ᱛᱟᱦᱚᱞᱮ ᱪᱮᱫ ᱴᱚᱯᱤᱠ ᱱᱤᱭᱞᱟᱝ ᱜᱟᱞᱢᱟᱨᱟᱜᱼᱟ ᱞᱟᱹᱭ ᱢᱮ ᱠᱟᱹᱴᱤᱡ?
ᱦᱳᱭ ᱾ ᱛᱚᱻ ᱪᱮᱫ ᱴᱚᱯᱤᱠ ᱱᱤᱭᱮ ᱚᱱᱠᱟᱱ ᱴᱚᱯ